ᱟᱸᱡᱚᱢᱚᱜ ᱠᱟᱱ ᱟᱹᱞᱤᱧᱟᱜ ᱜᱮ ᱚᱠᱟ ᱞᱮᱠᱟ ᱨᱚᱲ ᱠᱚ ᱵᱮᱥ ᱞᱮᱠᱟ ᱟᱸᱢᱚᱢᱚᱜ ᱠᱟᱱᱟ ᱥᱮ ᱵᱟᱝ?
ᱦᱳᱭ ᱦᱳᱭ ᱟᱸᱡᱚᱢ ᱜᱮ ᱵᱮᱥ ᱜᱮ ᱱᱤᱭᱟᱹᱜᱮ ᱟᱨ ᱚᱲᱟᱜ ᱦᱚᱲ ᱚᱠᱟ ᱞᱮᱠᱟ ᱢᱮᱱᱟᱜ ᱯᱮᱭᱟ ᱱᱤᱭᱟᱹ ᱜᱷᱟᱹᱲᱤᱡ ᱫᱚ? ᱟᱨ
ᱦᱳᱭ ᱚᱲᱟᱜ ᱠᱚᱨᱮ ᱦᱚᱸ ᱱᱤᱛᱚᱜ ᱫᱚ ᱵᱮᱥ ᱜᱮ ᱢᱮᱱᱟᱜ ᱫᱚ ᱢᱮᱱᱟᱜ ᱟᱠᱟᱫ ᱞᱤᱧᱟᱹ ᱟᱨ ᱚᱲᱟᱜ ᱠᱚᱨᱮ ᱥᱟᱱᱟᱢ ᱦᱚᱲᱜᱮ ᱱᱟᱯᱟᱭ ᱜᱮ ᱢᱮᱱᱟᱜ ᱟᱠᱟᱫ ᱞᱮᱭᱟ ᱟᱨ ᱪᱚᱴ ᱪᱟᱸᱫᱳ ᱵᱚᱸᱜᱟᱣᱟᱜ ᱫᱟᱭᱟᱛᱮ ᱥᱮ ᱥᱟᱱᱟᱢ ᱠᱚᱜᱮ ᱱᱟᱯ ᱱᱟᱯᱟᱭ ᱜᱮ ᱢᱮᱱᱟᱜ ᱟᱠᱟᱫ ᱞᱮᱭᱟ ᱟᱫᱚ ᱟᱯᱮ ᱠᱚᱜᱮ ᱚᱠᱟ ᱞᱮᱠᱟ ᱵᱮᱥ ᱢᱮᱱᱟᱜ ᱯᱮᱭᱟ ᱥᱮ ᱵᱟᱹᱱᱩᱜ ᱯᱮᱭᱟ?
ᱦᱮᱸ ᱦᱮᱸ ᱟᱞᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮᱭᱟᱞᱮ ᱾ ᱨᱚᱦᱚᱭ ᱠᱮᱜᱼᱟ ᱥᱮ ᱟᱹᱣᱨᱤ?
ᱦᱳᱭ ᱟᱞᱮ ᱥᱮᱫ ᱫᱚ ᱦᱚᱸᱜᱼᱚᱭ ᱦᱩᱲᱩ ᱨᱚᱦᱚᱭ ᱫᱚ ᱪᱟᱞᱟᱜ ᱠᱟᱱ ᱜᱮᱭᱟ ᱦᱚᱜᱼᱚᱭ ᱦᱚᱞᱟ ᱢᱟᱦᱟᱫᱷᱮᱨ ᱠᱷᱚᱱᱜᱮ ᱮᱛᱚᱦᱚᱵ ᱠᱟᱫᱟᱞᱮ ᱛᱟᱭᱚᱢ ᱛᱟᱭᱚᱢ ᱥᱮᱫ ᱛᱮᱜᱮ ᱫᱟᱜ ᱮᱫᱟ ᱟᱫᱚ ᱦᱚᱜᱚᱱᱟ ᱠᱷᱟᱹᱛᱤᱨ ᱛᱮ ᱦᱚᱸᱚᱭ ᱟᱹᱰᱤ ᱛᱟᱭᱚᱢ ᱛᱮᱜᱮᱞᱮ ᱨᱚᱦᱚᱭᱮᱜᱼᱟ ᱞᱟᱦᱟ ᱠᱷᱚᱱ ᱫᱚ ᱵᱟᱞᱮ ᱨᱚᱦᱚᱭ ᱠᱟᱜ-ᱟ ᱾ ᱟᱫᱚ ᱟᱯᱮ ᱜᱮ ᱚᱠᱟ ᱞᱮᱠᱟ ᱛᱤᱱᱟᱹᱜ ᱥᱟᱸᱜᱤᱧ ᱯᱮ ᱨᱚᱦᱚᱭ ᱠᱮᱫᱟ?
ᱚᱠᱟ ᱥᱮᱨᱢᱟ ᱦᱚᱜᱚᱝᱠᱟᱭ ᱫᱟᱜ ᱞᱟᱦᱟ ᱜᱚᱫᱟ ᱚᱠᱟ ᱥᱮᱨᱢᱟ ᱫᱚᱭ ᱛᱟᱭᱚᱢ ᱜᱚᱫᱟ ᱟᱫᱚ ᱨᱚᱦᱚᱭ ᱢᱟ ᱞᱟᱜᱟᱣ ᱟᱵᱚᱱ ᱜᱮᱭᱟ ᱵᱟᱠᱷᱟᱡ ᱪᱮᱫ ᱵᱚᱱ ᱡᱚᱢᱟ ᱦᱩᱲᱩ ᱪᱟᱥ ᱠᱟᱛᱮᱜ ᱪᱷᱟᱲᱟ ᱾ ᱩᱯᱟᱹᱭ ᱢᱟ ᱵᱟᱹᱱᱩᱜᱼᱟ ᱾
ᱦᱳᱭ ᱚᱱᱟ ᱫᱚ ᱥᱟᱹᱨᱤ ᱠᱟᱛᱷᱟ ᱜᱮᱵᱤᱱ ᱞᱟᱹᱭ ᱠᱟᱜ-ᱟ ᱾ ᱚᱱᱟ ᱫᱚ ᱥᱟᱹᱨᱤ ᱠᱟᱛᱷᱟ ᱜᱮᱵᱮᱱ ᱞᱟᱹᱭ ᱠᱟᱜ-ᱟ ᱥᱚᱴᱷᱤᱠ ᱠᱟᱛᱷᱟ ᱜᱮ ᱡᱮ ᱦᱚᱜᱚᱝᱠᱟ ᱡᱩᱫᱤ ᱵᱟᱭ ᱫᱟᱜᱟ ᱥᱮᱨᱢᱟ ᱡᱟᱹᱲᱤ ᱵᱟᱭ ᱡᱟᱹᱲᱤᱭᱟ ᱟᱵᱚ ᱫᱚ ᱥᱮᱨᱢᱟ ᱡᱟᱹᱲᱤ ᱜᱮ ᱵᱷᱚᱨᱥᱟ ᱟᱫᱚ ᱧᱮᱞᱚᱜᱟ ᱡᱮ ᱚᱠᱟ ᱴᱚᱴᱷᱟ ᱥᱮᱱ ᱫᱚ ᱦᱚᱜᱚᱝᱠᱟ ᱥᱮ ᱠᱚ ᱞᱟᱜᱟᱣ ᱢᱮᱱᱟᱜ ᱠᱟᱫᱟ ᱩᱱᱠᱩ ᱥᱮᱱ ᱫᱚ ᱵᱟᱨᱚ ᱢᱟᱹᱥᱤᱭᱟ ᱜᱮ ᱪᱟᱥ ᱦᱩᱭᱩᱜ ᱛᱟᱦᱮᱱ ᱜᱮᱭᱟ ᱡᱟᱦᱟᱱᱟᱜ ᱵᱟᱝ ᱡᱟᱦᱟᱱᱟᱜ ᱠᱚ ᱪᱟᱥ ᱜᱮᱭᱟ᱾ ᱦᱚᱜᱱᱟ ᱥᱮᱞᱳ ᱫᱟᱜ ᱛᱮ ᱦᱩᱭ ᱥᱮ ᱟᱫᱚ ᱟᱯᱮ ᱥᱮᱫ ᱠᱤ ᱦᱚᱸᱜᱚᱝᱠᱟ ᱠᱚ ᱪᱟᱥ ᱜᱮᱭᱟ ᱥᱮ ᱵᱟᱝ ᱥᱮᱞᱳ ᱫᱟᱜ ᱠᱚᱛᱮ?
ᱦᱳᱭ ᱦᱳᱭ ᱟᱞᱮ ᱫᱚ ᱵᱚᱪᱷᱚᱨ ᱨᱮ ᱵᱟᱨ ᱫᱷᱟᱣ ᱞᱮ ᱪᱟᱥᱟ ᱟᱨ ᱟᱞᱮ ᱫᱚ ᱵᱟᱸᱫ ᱯᱩᱠᱷᱨᱤ ᱢᱮᱱᱟᱜᱼᱟ ᱟᱨ ᱥᱟᱶᱛᱮ ᱜᱟᱰᱟ ᱢᱮᱱᱟᱜ ᱛᱟᱞᱮᱭᱟ ᱟᱫᱚ ᱜᱟᱰᱟ ᱨᱮ ᱚᱱᱟ ᱢᱚᱴ ᱴᱚᱨ ᱢᱤᱥᱤᱱ ᱠᱚ ᱵᱟᱹᱭᱥᱟᱹᱣ ᱠᱟᱫ ᱞᱮᱭᱟ ᱟᱨ ᱚᱛ ᱚᱛ ᱛᱮ ᱯᱟᱭᱤᱯ ᱠᱚ ᱛᱚᱯᱟ ᱠᱟᱜ-ᱟ᱾ ᱠᱚ ᱟᱨ ᱡᱟᱭᱜᱟ ᱠᱚ ᱵᱮᱱᱟᱣ ᱟᱜ-ᱟ ᱠᱚ ᱰᱷᱟᱞᱟᱭ ᱠᱟᱜᱟ ᱠᱚ ᱚᱸᱰᱮ ᱫᱚ ᱠᱚᱞ ᱢᱚᱪᱟ ᱞᱮᱠᱟ ᱠᱚ ᱛᱮᱭᱟᱨ ᱟᱠᱜ-ᱟ ᱠᱚ᱾ ᱟᱫᱚ ᱛᱟᱦᱚᱞᱮ ᱚᱱᱰᱮ ᱠᱷᱚᱱᱟᱜ ᱜᱮ ᱫᱟᱜ ᱳᱰᱳᱠᱚᱜᱟ ᱟᱨ ᱦᱚᱸᱜᱚᱭ ᱫᱷᱚᱨᱚᱱ ᱫᱤᱱ ᱡᱟᱦᱟᱸ ᱦᱳᱲᱳ ᱠᱚᱞᱮ ᱨᱚᱦᱚᱭᱟ ᱥᱚᱵᱽᱡᱤ ᱠᱚ ᱥᱟᱱᱟᱢᱟᱜ ᱜᱮ ᱟᱫᱚ ᱜᱟᱰᱟ ᱫᱟᱜ ᱠᱚᱛᱮ ᱜᱮ ᱵᱟᱸᱫᱷ ᱫᱟᱜ ᱠᱚᱛᱮ ᱜᱮ ᱚᱱᱟ ᱠᱷᱟᱛᱤᱨ ᱜᱮ ᱞᱟᱦᱟ ᱞᱟᱦᱟ ᱜᱮᱞᱮ ᱨᱚᱦᱚᱭ ᱜᱚᱫ ᱜᱮᱭᱟ᱾
ᱟᱪᱷᱟ ᱟᱪᱷᱟ ᱟᱪᱷᱟ ᱵᱩᱡᱷᱟᱹᱣ ᱠᱮᱫᱟᱞᱤᱧ, ᱱᱚᱝᱠᱟ ᱟᱯᱮ ᱦᱚᱸ ᱞᱟᱦᱟ ᱞᱟᱦᱟ ᱯᱮ ᱨᱚᱦᱚᱭ ᱠᱮᱜ-ᱟ ᱟᱫᱚ ᱱᱚᱜᱚᱭ ᱮᱸᱜ ᱟᱯᱮ ᱥᱮᱱ ᱫᱚ ᱱᱚᱜᱚᱭ ᱵᱟᱨᱚ ᱢᱟᱹᱥᱤᱭᱟᱹ ᱡᱟᱦᱟᱸ ᱞᱤᱧ ᱞᱟᱹᱭᱮᱫ ᱛᱟᱦᱮᱸᱱ ᱦᱚᱸᱜᱚᱝᱠᱟ ᱵᱟᱨᱚ ᱢᱟᱹᱥᱤᱭᱟᱹ ᱪᱟᱥ ᱫᱚ ᱦᱩᱭᱩᱜ ᱜᱮᱭᱟ ᱥᱮ ᱵᱟᱝ?
ᱮᱸᱜ ᱵᱟᱨᱚ ᱢᱟᱹᱥᱤᱭᱟᱹ ᱪᱟᱥ ᱢᱟᱱᱮ ᱠᱟᱛᱷᱟ ᱫᱚ ᱡᱟᱦᱟᱸ ᱫᱚ ᱦᱚᱸᱜᱚᱭ ᱵᱚᱪᱷᱚᱨ ᱨᱮ ᱵᱟᱨᱚᱴᱤ ᱪᱟᱸᱫᱳ ᱢᱮᱱᱟᱜ ᱟᱠᱟᱜ ᱦᱳᱭᱥᱮ ᱦᱚᱜᱚᱝᱠᱟ ᱢᱤᱫ ᱜᱮᱞ ᱵᱟᱨ ᱪᱟᱸᱫᱳ ᱢᱮᱱᱟᱜ ᱦᱚᱸᱚᱭ ᱢᱤᱫ ᱜᱮᱞ ᱵᱟᱨ ᱪᱟᱸᱫᱳ ᱜᱮ ᱱᱚᱜᱚᱝᱠᱟ ᱟᱯᱮ ᱥᱮᱱ ᱫᱚ ᱫᱟᱜ ᱮᱵᱮᱞ ᱮᱵᱮᱞ ᱥᱮ ᱦᱚᱸᱜᱚᱝᱠᱟ ᱚᱠᱛᱚ ᱞᱮᱠᱟ ᱛᱮ ᱫᱟᱜ ᱛᱟᱦᱮᱱ ᱜᱮᱭᱟ ᱟᱨ ᱦᱚᱸᱜᱚᱝᱠᱟ ᱯᱮ ᱪᱟᱥ ᱜᱮᱭᱟ ᱥᱮ ᱵᱟᱝ?
ᱦᱮᱸ ᱪᱟᱥ ᱜᱮᱭᱟᱞᱮ ᱟᱞᱮ ᱢᱟ ᱥᱩᱨ ᱨᱮ ᱜᱟᱰᱟ ᱢᱮᱱᱟᱜ ᱛᱟᱞᱮᱭᱟ ᱟᱨ ᱜᱟᱹᱰᱭᱟ ᱠᱚᱦᱚᱸ ᱢᱮᱱᱟᱜ-ᱟ ᱚᱱᱟ ᱛᱮ ᱫᱟᱜ ᱨᱮᱱᱟᱜ ᱫᱚ ᱟᱱᱟ ᱮᱴᱠᱮᱴᱚᱬᱮ ᱫᱚ ᱵᱟᱝ ᱦᱳᱭᱳᱜ ᱵᱷᱟᱞᱮ ᱜᱮᱭᱟ ᱛᱳᱯᱳ ᱡᱚᱢ ᱠᱚ ᱦᱚᱸ ᱢᱮᱱᱟᱜ ᱜᱮᱭᱟ ᱫᱟᱜ ᱫᱚ
ᱟᱪᱷᱟ ᱛᱚᱵᱮ ᱟᱯᱮ ᱥᱮᱱ ᱫᱚ ᱚᱠᱟ ᱞᱮᱠᱟ? ᱦᱳᱭ ᱞᱟᱹᱭ ᱵᱮᱱ
ᱦᱮᱸ ᱞᱟᱹᱭᱟᱠᱚ ᱡᱮ ᱞᱟᱦᱟᱛᱮ ᱡᱚᱠᱷᱚᱱ ᱵᱟᱵᱟᱭᱩ ᱛᱟᱠᱚ ᱫᱟᱫᱩ ᱛᱟᱠᱩ ᱠᱟᱱ ᱦᱮᱸ ᱦᱮᱸ ᱞᱟᱦᱟ ᱛᱮᱠᱚ ᱞᱟᱹᱭᱟ ᱡᱮ ᱫᱟᱫᱩ ᱜᱚᱭ ᱛᱟᱠᱚ ᱡᱚᱠᱷᱚᱱ ᱠᱚ ᱛᱟᱦᱮᱸ ᱠᱟᱱᱟ ᱠᱚ ᱩᱱ ᱥᱳᱢᱳᱡ ᱢᱟ ᱚᱱᱠᱟ ᱠᱚᱞ ᱠᱚ ᱟᱨ ᱤᱭᱟᱹ ᱠᱚ ᱢᱚᱴᱚᱨ ᱢᱮᱥᱤᱱ ᱵᱟᱝᱠᱚ ᱵᱟᱹᱭᱥᱟᱹᱣ ᱠᱟᱜ ᱞᱮ ᱛᱟᱦᱮᱜᱟ ᱚᱱᱟ ᱠᱷᱟᱹᱛᱤᱨ ᱩᱝᱠᱩ ᱫᱚ ᱚᱱᱟ ᱠᱟᱹᱴᱤᱡ ᱠᱟᱹᱴᱤᱡ ᱟᱜ ᱢᱮᱥᱤᱱ ᱜᱟᱰᱟ ᱫᱷᱟᱨᱮ ᱨᱮ ᱠᱚ ᱵᱟᱹᱭᱥᱟᱹᱣ ᱠᱟᱫ ᱛᱟᱦᱮᱸᱫᱟ ᱟᱨ ᱚᱱᱟ ᱡᱟᱦᱟᱸ ᱯᱟᱭᱤᱯ ᱠᱚ ᱦᱟᱛᱟᱣ ᱠᱟᱫ ᱛᱟᱦᱮᱸᱜ ᱯᱷᱤᱛᱟᱹ ᱯᱟᱭᱤᱯ ᱟᱨ ᱚᱱᱟ ᱛᱮᱜᱮ ᱫᱟᱜ ᱠᱚ ᱨᱟᱠᱟᱵᱮᱫ ᱛᱟᱦᱮᱸᱜᱟ ᱟᱨ ᱚᱱᱠᱟ ᱠᱟᱛ ᱛᱮᱜᱮ ᱥᱚᱵᱡᱤ ᱟᱱᱟᱡᱽ ᱥᱟᱶᱛᱮ ᱦᱩᱲᱩ ᱠᱚᱦᱚᱸ ᱜᱩᱦᱩᱢ ᱠᱚ ᱡᱚᱱᱰᱨᱟ ᱠᱚ ᱚᱱᱟ ᱠᱚ ᱠᱚ ᱪᱟᱥᱮᱫ ᱛᱟᱦᱮᱸᱜ-ᱟ ᱱᱮᱛᱟᱨ ᱫᱚ ᱦᱚᱜᱚ ᱱᱚᱝ ᱢᱚᱴᱚᱨ ᱢᱮᱥᱤᱱ ᱠᱚᱠᱚ ᱵᱟᱹᱭᱥᱟᱹᱣ ᱠᱟᱫ ᱞᱮᱭᱟ
ᱟᱪᱷᱟ ᱟᱪᱷᱟ ᱛᱚ ᱦᱚᱜᱚᱭ ᱚᱱᱟ ᱠᱚ ᱫᱚ ᱛᱤᱱᱟᱹᱜ ᱫᱤᱱ ᱢᱟᱲᱟᱝ ᱨᱮ ᱦᱩᱭ ᱞᱮᱱ ᱛᱮ? ᱟᱞᱮ ᱥᱮᱫ ᱢᱟ ᱚᱱᱠᱟᱱᱟᱜ ᱪᱮᱫ ᱜᱮ ᱵᱟᱹᱱᱩᱜ ᱠᱟᱫᱟ᱾ ᱟᱨ ᱦᱚᱸᱜᱚᱭ ᱦᱚᱞᱟ ᱢᱟᱫᱷᱮᱨ ᱜᱮ ᱟᱞᱮ ᱥᱮᱱ ᱦᱚᱸᱜᱚᱝᱠᱟ ᱥᱮᱞᱚᱠ ᱠᱚᱠᱚ ᱵᱟᱹᱭᱥᱟᱹᱣ ᱠᱟᱜ ᱜᱮᱭᱟ ᱟᱫᱚ ᱟᱯᱮ ᱥᱮᱱ ᱫᱚ ᱦᱚᱜᱚᱝ ᱠᱟ ᱢᱟ ᱢᱟᱲᱟᱝ ᱠᱷᱚᱱ ᱜᱮᱠᱚ ᱵᱟᱹᱭᱥᱟᱹᱣ ᱠᱟᱜ-ᱟ ᱥᱮ? ᱦᱮ ᱦᱚᱸᱜᱚᱭ ᱦᱚᱞᱟ ᱢᱟᱫᱷᱮᱨ ᱜᱮ ᱦᱚᱸᱜᱚᱝ ᱠᱟ ᱟᱞᱮᱥᱮᱫ ᱞᱮᱠᱟ ᱜᱮᱠᱚ ᱵᱟᱹᱭᱥᱟᱹᱣ ᱠᱟᱜ-ᱟ
ᱦᱮᱸ ᱟᱞᱮ ᱫᱚ ᱢᱟᱲᱟᱝ ᱛᱮᱜᱮᱠᱚ ᱵᱟᱹᱭᱥᱟᱹᱣ ᱠᱟᱫ ᱞᱮᱭᱟ ᱦᱮᱸ ᱯᱩᱱ ᱢᱚᱬᱮ ᱵᱚᱪᱷᱚᱨ ᱞᱮ ᱪᱟᱥ ᱜᱚᱫ ᱠᱮᱜ-ᱟ ᱦᱚᱜᱚ ᱢᱚᱴᱚᱨ ᱢᱤᱥᱤᱱ ᱨᱮᱱᱟᱜ ᱫᱟᱜ ᱛᱮ ᱟᱨ ᱟᱹᱰᱤ ᱞᱟᱦᱟ ᱧᱚᱜ ᱨᱮᱜᱮ ᱚᱱᱠᱟ ᱟᱹᱞᱤᱧ ᱦᱚᱸ ᱛᱚᱠᱷᱚᱱ ᱫᱚ ᱠᱟᱹᱴᱤᱡ ᱧᱚᱜ ᱞᱤᱧ ᱛᱟᱦᱮᱸ ᱠᱟᱱᱟ ᱩᱱ ᱥᱚᱢᱚᱭ ᱞᱤᱧ ᱫᱤᱥᱟᱹᱭᱟ ᱡᱮ ᱯᱷᱤᱛᱟᱹ ᱯᱟᱭᱤᱯ ᱛᱮ ᱫᱟᱜ ᱠᱚ ᱯᱟᱣᱟᱣ ᱛᱟᱦᱮᱸ ᱟᱠᱚ ᱚᱠᱟ ᱨᱮᱜᱮ ᱠᱷᱮᱛ ᱞᱚᱥᱚᱫᱚᱜ-ᱟ ᱥᱮ ᱫᱟᱜ ᱠᱚ ᱮᱢᱟᱜ ᱟᱠᱚ ᱦᱩᱲᱩ ᱠᱚᱠᱚ ᱨᱚᱦᱚᱭᱟᱠᱚ ᱟᱨ ᱥᱟᱶᱛᱮ ᱦᱟᱱᱟ ᱱᱤᱭᱟᱹ ᱥᱚᱵᱡᱤ ᱠᱚ ᱟᱹᱰᱤᱜᱟᱱ ᱯᱟᱭᱤᱯ ᱚᱱᱠᱟ ᱠᱚ ᱛᱤᱡ ᱤᱫᱤᱭᱟᱠᱚ ᱟᱨ ᱚᱱᱟ ᱫᱚ ᱤᱭᱟᱹᱛᱮ ᱪᱟᱞᱟᱜ ᱛᱟᱦᱮᱸ ᱠᱮᱨᱚᱥᱤᱱ ᱛᱮ ᱪᱟᱞᱟᱜ ᱛᱟᱦᱮᱸᱜ ᱚᱱᱟ ᱢᱤᱥᱤᱱ ᱫᱚ ᱟᱫᱚ ᱦᱚᱜᱚᱝ ᱠᱟ ᱠᱟᱛ ᱛᱮ ᱪᱟᱥ ᱠᱟᱛᱮ ᱠᱚ ᱡᱚᱢ ᱵᱟᱲᱟ ᱠᱟᱜ-ᱟ ᱟᱫᱚ ᱦᱤᱛᱳᱜ ᱫᱚ ᱠᱟᱹᱴᱤᱡ ᱥᱩᱵᱤᱫᱷᱟ ᱠᱟᱱᱟ ᱟᱫᱚ ᱢᱚᱴᱚᱨ ᱢᱮᱥᱤᱱ ᱠᱚ ᱵᱟᱹᱭᱥᱟᱹᱣ ᱠᱟᱜ ᱞᱮᱭᱟ ᱛᱚ ᱥᱚᱨ ᱠᱟᱨ ᱯᱟᱦᱟᱴᱟ ᱠᱷᱚᱱᱟᱜ
ᱟᱪᱪᱷᱟ ᱟᱪᱪᱷᱟ ᱛᱚᱵᱮ ᱟᱹᱞᱤᱧ ᱵᱩᱡᱷᱟᱹᱣ ᱠᱮᱫᱟ ᱱᱚᱜᱚᱭ ᱦᱚᱸᱜᱚᱝᱠᱟ ᱱᱟᱜ ᱟᱯᱮ ᱫᱤᱥᱚᱢ ᱥᱮᱫ ᱫᱚ ᱱᱚᱜᱚᱱᱠᱟ ᱮ ᱡᱮ ᱥᱚᱨᱠᱟᱨ ᱯᱟᱦᱴᱟ ᱠᱷᱚᱱ ᱡᱟᱦᱟᱸ ᱫᱚ ᱮ ᱴᱟᱭᱤᱢ ᱠᱚᱞ ᱫᱚ ᱵᱟᱝᱠᱚ ᱵᱟᱹᱭᱥᱟᱹᱣ ᱠᱟᱫ ᱨᱮᱦᱚ ᱥᱚᱨᱠᱟᱨ ᱯᱟᱦᱴᱟ ᱠᱷᱚᱡ ᱡᱟᱦᱟᱸ ᱫᱚ ᱥᱳᱞᱟᱨ ᱛᱮ ᱪᱟᱹᱞᱩ ᱫᱟᱜ ᱠᱚᱫᱚ ᱮᱵᱮᱞᱮᱵᱮᱞ ᱠᱚ ᱮᱢ ᱠᱟᱜ ᱯᱮᱭᱟ ᱵᱩᱨᱤᱝ ᱠᱟᱛᱮᱜ ᱦᱳᱭᱥᱮ ᱚᱱᱟ ᱠᱟᱛᱷᱟ ᱜᱮ
ᱦᱳᱭ ᱦᱳᱭ ᱮᱢ ᱫᱚᱠᱚ ᱮᱢ ᱠᱟᱜ ᱞᱮᱜᱮᱭᱟ ᱚᱱᱟ ᱦᱚᱸ ᱟᱛᱳ ᱚᱲᱟᱜ ᱨᱮ ᱥᱟᱨᱟ ᱫᱤᱱ ᱜᱮ ᱫᱟᱜ ᱡᱚᱨᱚᱜ-ᱟ ᱚᱱᱟ ᱴᱟᱭᱤᱢ ᱠᱚᱞ ᱞᱮᱠᱟᱱᱟᱜ ᱠᱚᱞ ᱠᱷᱚᱱᱟᱜ ᱜᱮ ᱟᱫᱚ ᱴᱟᱭᱤᱢ ᱨᱮᱫᱚ ᱵᱟᱝ ᱟᱞᱮ ᱫᱚ ᱥᱟᱨᱟᱫᱤᱱ ᱜᱮ ᱥᱤᱧ ᱦᱚᱸ ᱧᱤᱫᱟᱹ ᱦᱚᱸ ᱠᱟᱨᱮᱱᱴ ᱛᱟᱦᱮᱸ ᱞᱮᱱᱠᱷᱟᱱ ᱜᱮ ᱟᱫᱟ ᱱᱚᱜ ᱠᱟᱱ ᱫᱟᱜ ᱡᱟᱹᱯᱩᱫ ᱫᱤᱱ ᱢᱟ ᱠᱟᱨᱚᱱ ᱠᱚᱱᱚ ᱵᱟᱝ ᱛᱟᱦᱮᱱ ᱜᱮᱭᱟ ᱛᱟᱦᱞᱮ ᱛᱚᱠᱷᱚᱱ ᱜᱮ ᱠᱟᱹᱴᱤᱡ ᱞᱮ ᱟᱱᱟᱴ ᱮᱴᱠᱮᱴᱚᱬᱮ ᱨᱮᱞᱮ ᱯᱟᱲᱟᱜ-ᱟ ᱢᱮᱱᱠᱷᱟᱱ ᱠᱚᱞ ᱠᱚ ᱢᱮᱱᱟᱜ-ᱟ ᱟᱫᱚ ᱩᱱᱫᱚ ᱠᱚᱞ ᱠᱷᱚᱱᱟᱜ ᱫᱟᱜ ᱠᱚᱞᱮ ᱟᱹᱜᱩ ᱜᱚᱫ ᱜᱮᱭᱟ ᱧᱩ ᱫᱟᱜ ᱠᱚ
ᱟᱪᱪᱷᱟ ᱟᱪᱪᱷᱟ ᱛᱚᱵᱮ ᱞᱤᱧ ᱵᱩᱡᱷᱟᱹᱣ ᱠᱮᱫᱟ ᱦᱮᱸ ᱛᱚᱵᱮ ᱟᱨᱚ ᱦᱚᱸᱜᱚᱭ ᱧᱮᱞᱚᱜ-ᱟ ᱡᱟᱹᱥᱛᱤ ᱠᱟᱭᱛᱮ ᱚᱠᱟ ᱚᱠᱟ ᱴᱚᱴᱷᱟ ᱨᱮᱭᱟᱜ ᱢᱟ ᱦᱚᱜᱚᱝ ᱠᱟᱭ ᱦᱮᱸ ᱡᱟᱦᱟᱸ ᱫᱚ ᱚᱛ ᱞᱟᱛᱟᱨ ᱠᱷᱚᱱᱟᱜ ᱫᱟᱜ ᱦᱚᱸ ᱵᱟᱝ ᱥᱤᱵᱤᱞ ᱜᱮᱭᱟ ᱟᱫᱚ ᱦᱚᱸᱜᱚᱝᱠᱟ ᱵᱟᱭᱨᱮ ᱠᱷᱚᱱ ᱫᱟᱜ ᱟᱹᱜᱩ ᱞᱟᱜᱟᱜ-ᱟ ᱞᱟᱜᱟᱣ ᱠᱚᱣᱟ ᱚᱠᱟ ᱚᱠᱟ ᱴᱚᱴᱷᱟ ᱨᱮᱭᱟᱜ ᱫᱚ ᱴᱚᱴᱷᱟ ᱦᱤᱥᱟᱹᱵ ᱛᱮ ᱦᱚᱸᱜᱼᱚᱝᱠᱟ ᱫᱟᱜᱽ ᱠᱚᱫᱚᱼᱼ ᱵᱷᱤᱱᱟᱹ ᱵᱷᱤᱱᱟᱹ ᱜᱮᱭᱟ, ᱚᱠᱟ ᱫᱟᱜᱽ ᱛᱮᱫᱚ ᱦᱚᱸᱜ-ᱚᱝᱠᱟ ᱫᱟᱠᱟ ᱠᱚ ᱵᱷᱟᱹᱜᱤ ᱞᱮᱠᱟ ᱵᱟᱝ ᱤᱥᱤᱱ ᱤᱥᱤᱱᱚᱜᱼᱟ ᱾ ᱦᱚᱸᱜ ᱚᱝᱠᱟ ᱵᱷᱟᱜᱤ ᱞᱮᱠᱟ ᱮᱸ ᱵᱟᱝ ᱥᱤᱵᱤᱞᱟ ᱟᱫᱚ ᱦᱚᱸᱜᱼᱚᱝᱠᱟ ᱜᱮ ᱦᱩᱭ ᱵᱟᱲᱟᱣ ᱟᱠᱟᱱᱟ ᱡᱮᱼᱼ ᱚᱠᱟ ᱫᱟᱜᱽ ᱛᱮ ᱦᱚᱸᱜ-ᱱᱟ ᱵᱟᱝ ᱥᱤᱵᱤᱞᱟ ᱢᱮᱱᱛᱮ ᱫᱟᱠᱟ ᱠᱚ ᱥᱮ ᱫᱟᱹᱞ ᱠᱚ ᱵᱟᱝ ᱤᱥᱤᱱ ᱦᱚᱫᱚᱜᱼᱟ ᱾
ᱦᱳᱭ ᱦᱳᱭ ᱟᱞᱮ ᱞᱟᱛᱟᱨ ᱯᱟᱲᱟ ᱨᱮ ᱚᱸᱰᱮ ᱜᱮ ᱚᱱᱟ ᱯᱨᱟᱭᱢᱟᱨᱤ ᱤᱥᱠᱩᱞᱼᱼ ᱢᱮᱱᱟᱜᱼᱟ, ᱚᱸᱰᱮᱱᱟᱜ ᱠᱚᱞ ᱱᱷᱟᱜ ᱠᱟᱹᱴᱤᱜ ᱵᱟᱝ ᱵᱮᱥ ᱧᱚᱜᱼᱟ ᱟᱨᱼᱼ ᱵᱮᱥ ᱜᱮᱭᱟ ᱴᱷᱤᱠ ᱜᱮᱭᱟ ᱾
ᱟᱪᱪᱷᱟ ᱛᱚᱵᱮ ᱦᱚᱸᱜᱼᱚᱭᱼᱼ ᱡᱮ ᱟᱨᱚ ᱦᱚᱸᱜᱼᱚᱝᱠᱟ ᱦᱚᱸ ᱧᱮᱞᱚᱜᱼᱟ, ᱡᱮ ᱱᱚᱜᱼᱚᱭ ᱫᱟᱹᱞ ᱠᱚ ᱵᱟᱝ ᱞᱟᱹᱵᱤᱛᱚᱜᱼᱟ ᱥᱮ ᱦᱚᱸᱜᱼᱚᱝᱠᱟ ᱫᱟᱠᱟ ᱠᱚᱼᱼ ᱵᱟᱝ ᱞᱟᱹᱵᱤᱫᱚᱜᱼᱟ ᱚᱠᱟ ᱚᱠᱟ ᱫᱟᱜᱽ ᱛᱮᱢᱟ ᱥᱤᱵᱤᱞ ᱢᱟ ᱵᱟᱝ ᱥᱤᱵᱤᱞ ᱜᱮ ᱾ ᱚᱱᱟ ᱫᱟᱜᱽ ᱟᱨ ᱚᱱᱠᱟ ᱞᱮᱠᱟ ᱫᱟᱠᱟ ᱠᱚᱦᱚᱸ ᱤᱥᱤᱱᱚᱜ ᱜᱮᱭᱟ, ᱛᱚᱵᱮ ᱦᱚᱸᱜ-ᱚᱝᱠᱟ ᱫᱟᱜᱽ ᱫᱚ ᱟᱯᱮ ᱫᱚ ᱪᱤᱜ ᱫᱟᱜᱽ? ᱛᱟᱦᱞᱮ ᱢᱟ ᱦᱚᱸᱜ-ᱚᱝᱠᱟ ᱱᱚᱱᱟ ᱫᱟᱜᱽ ᱠᱚ ᱢᱮᱛᱟᱜ ᱜᱮᱭᱟ ᱟᱫᱚ ᱟᱯᱮ ᱥᱮᱱ ᱫᱚ ᱪᱮᱜ ᱞᱮᱠᱟᱱ ᱫᱟᱜᱽ ᱠᱚ ᱢᱮᱛᱟᱜᱼᱟ?
ᱦᱮᱸ ᱟᱞᱮ ᱦᱚᱸ ᱚᱱᱟ ᱫᱟᱜᱽ ᱫᱚ ᱵᱩᱞᱩᱝ ᱫᱟᱜᱽ ᱞᱮ ᱞᱟᱹᱭ ᱜᱮᱭᱟ ᱾ ᱡᱟᱦᱟᱸ ᱫᱚ ᱚᱝᱠᱟ ᱵᱩᱞᱩᱝᱼᱵᱩᱞᱩᱝ ᱞᱮᱠᱟ ᱴᱟᱭᱤᱯ ᱵᱩᱡᱷᱟᱹᱜᱼᱟ ᱛᱚ ᱚᱱᱟ ᱠᱷᱟᱹᱛᱤᱨ ᱜᱮ ᱾
ᱟᱪᱪᱷᱟ ᱟᱪᱪᱷᱟ ᱵᱩᱞᱩᱝ ᱫᱟᱜᱽ ᱯᱮ ᱞᱟᱹᱭ ᱜᱮᱭᱟ ᱦᱚᱭᱥᱮ ᱟᱫᱚ ᱵᱟᱝ ᱢᱟ ᱠᱚ ᱞᱟᱹᱭᱟ ᱦᱚᱸᱜᱼᱚᱭ ᱱᱚᱜᱼᱱᱟ ᱫᱟᱜᱽ ᱫᱚ ᱠᱟᱹᱴᱤᱡᱼᱼ ᱦᱮᱲᱮᱜ ᱠᱟᱛᱮᱜ ᱧᱩ ᱞᱮᱠᱷᱟᱱ ᱵᱟᱝ ᱢᱟᱼᱼ ᱦᱮᱸ ᱟᱹᱰᱤᱜ ᱱᱟᱯᱟᱭ ᱵᱩᱡᱩᱜ ᱛᱟᱦᱮᱸᱱᱟ ᱟᱨ ᱥᱤᱵᱤᱞ ᱜᱮ ᱵᱩᱡᱩᱜᱼᱟ, ᱦᱮᱰᱮᱜ ᱠᱟᱛᱮᱜ ᱧᱩ ᱞᱮᱠᱷᱟᱱ ᱾ ᱟᱫᱚ ᱟᱯᱮ ᱫᱚ ᱦᱚᱸᱜᱼᱚᱝᱠᱟ ᱦᱮᱰᱮᱜ ᱠᱟᱛᱮᱜ ᱯᱮ ᱧᱩ ᱵᱟᱲᱟ ᱟᱠᱟᱣ ᱜᱮᱭᱟ ᱥᱮ ᱵᱟᱝ?
ᱦᱚᱸᱻ ᱦᱚᱸ ᱧᱩ ᱫᱚ ᱞᱮ ᱾ ᱫᱚᱢᱮ ᱡᱟᱦᱟᱸ ᱚᱱᱟ ᱠᱟᱹᱴᱤᱡ ᱨᱟᱦᱟᱢ ᱧᱚᱜ ᱞᱮᱠᱟ ᱴᱟᱭᱤᱯ ᱵᱩᱡᱷᱟᱹᱜᱼᱟ, ᱫᱚᱢᱮ ᱵᱩᱞᱩᱝᱼᱼ ᱜᱮ ᱟᱨ ᱵᱮᱨ ᱢᱟ ᱵᱩᱡᱩᱜ ᱡᱚᱢᱼ ᱧᱩ ᱠᱚᱨᱮᱜ ᱟᱨ ᱚᱱᱟ ᱠᱷᱟᱹᱛᱤᱨ ᱚᱱᱟ ᱫᱚ ᱩᱱᱟᱹᱜ ᱵᱟᱵᱚᱼᱼ ᱵᱟᱵᱚ ᱵᱮᱵᱚᱦᱟᱨ ᱜᱮᱭᱟ ᱾ ᱡᱚᱠᱷᱚᱱ ᱞᱟᱦᱟᱛᱮ ᱚᱱᱟ ᱢᱤᱫᱴᱟᱼ ᱵᱟᱨᱭᱟ ᱠᱚᱞ ᱛᱟᱦᱮᱸ ᱠᱟᱱ ᱛᱟᱞᱮᱭᱟ ᱛᱚᱠᱷᱚᱱ ᱫᱚ ᱞᱟᱛᱟᱨ ᱯᱟᱨᱟ ᱫᱟᱜᱽ ᱟᱹᱜᱩ ᱞᱮ ᱪᱟᱞᱟᱜ ᱛᱟᱦᱮᱸᱜᱼᱟ, ᱢᱮᱱᱠᱷᱟᱱ ᱱᱮᱛᱟᱨ ᱫᱚ ᱴᱟᱭᱤᱢ ᱠᱚᱞ ᱠᱚ ᱵᱟᱹᱭᱥᱟᱹᱣ ᱠᱟᱜ ᱞᱮᱭᱟ ᱛᱚ᱾ ᱟᱫᱚ ᱤᱱᱟᱹ ᱠᱷᱟᱹᱛᱤᱨ ᱛᱮ ᱵᱚᱞᱮ ᱪᱟᱞᱟᱜ ᱜᱮᱭᱟ ᱾ ᱚᱲᱟᱜ ᱥᱩᱨ ᱥᱩᱨ ᱜᱮ ᱚᱝᱠᱟ ᱨᱟᱥᱛᱟ ᱫᱷᱟᱨᱮ ᱨᱮᱠᱚ ᱵᱟᱹᱭᱥᱟᱹᱣ ᱟᱠᱟᱜ ᱞᱮᱭᱟ ᱾
ᱟᱪᱪᱷᱟ ᱟᱪᱪᱷᱟ ᱛᱚᱵᱮ ᱮᱱᱠᱷᱟᱱ ᱫᱚ ᱟᱹᱰᱤ ᱱᱟᱯᱟᱭ ᱾ ᱦᱚᱸᱜᱼᱚ ᱚᱝᱠᱟ ᱨᱟᱥᱛᱟ ᱫᱷᱟᱨᱮ ᱨᱮᱦᱚᱸ ᱵᱟᱹᱭᱥᱟᱹᱣ ᱞᱟᱹᱠᱛᱤᱜ ᱠᱟᱱᱟ ᱾ ᱦᱮᱸ ᱟᱨ ᱦᱚᱸᱜᱼᱚᱭ ᱡᱟᱦᱟᱸ ᱫᱚ ᱚᱱᱠᱟ ᱫᱚᱼᱼ ᱟᱯᱮ ᱥᱮᱱ ᱫᱚᱠᱚ ᱮᱢ ᱠᱟᱱᱟ ᱥᱮ ᱵᱟᱝᱼᱟ? ᱟᱞᱮ ᱫᱤᱥᱚᱢ ᱥᱮᱱ ᱢᱟ ᱦᱚᱸᱜ ᱚᱝᱠᱟ ᱠᱚ ᱮᱢ ᱠᱟᱜ ᱠᱚᱜᱮ ᱜᱮ ᱾ ᱥᱚᱨᱠᱟᱨ ᱯᱟᱦᱴᱟ ᱠᱷᱚᱱ ᱱᱚᱜ-ᱚᱭ ᱵᱟᱛᱷᱨᱩᱢᱼᱼ ᱚᱲᱟᱜ ᱠᱚ ᱦᱚᱸᱜ ᱚᱝᱠᱟ ᱠᱚᱫᱚ ᱠᱚ ᱮᱢ ᱠᱟᱜ ᱯᱮ ᱜᱮᱭᱟ ᱥᱮ ᱵᱟᱝ ᱵᱟᱛᱷᱨᱩᱢ ᱠᱚ ᱚᱲᱟᱜ ᱠᱚ?
ᱦᱳᱭ ᱦᱳᱭ ᱚᱝᱠᱟ ᱫᱚᱠᱚ ᱮᱢ ᱫᱚᱠᱚ ᱮᱢ ᱠᱟᱱ ᱜᱮᱭᱟ ᱟᱫᱚ ᱛᱟᱦᱞᱮ-ᱼ ᱚᱱᱟ ᱢᱟ ᱵᱮᱱᱟᱣ ᱠᱟᱛᱮᱜ ᱜᱮ ᱵᱮᱠᱟᱨ ᱟᱫᱚ ᱠᱩᱧ ᱥᱮ ᱵᱟᱛᱷᱨᱩᱢ ᱥᱩᱨ ᱨᱮ ᱡᱩᱫᱤ ᱠᱚᱞᱟᱱ ᱛᱟᱦᱮᱸᱱᱟ ᱟᱫᱚ ᱪᱤᱜᱠᱟ ᱤᱫᱤ ᱠᱟᱛᱮᱜ ᱫᱚ ᱚᱱᱟ ᱫᱚᱵᱚᱱ ᱵᱮᱵᱚᱦᱟᱨᱟ ᱾ ᱟᱫᱚ ᱚᱲᱟᱜ ᱫᱩᱣᱟᱹᱨ ᱦᱟᱹᱨᱤᱡ ᱫᱚ ᱚᱱᱴᱝᱠᱟ ᱡᱟᱦᱟᱸ ᱮᱢᱱᱤ ᱧᱮᱞᱚᱜ ᱜᱮᱭᱟ, ᱵᱟᱡᱟᱨ ᱠᱚᱨᱮ ᱡᱟᱦᱟᱸ ᱠᱚ ᱤᱭᱟᱹ ᱠᱚ ᱵᱤᱫᱤ ᱟᱠᱟᱜ ᱠᱚᱣᱟ ᱠᱚ ᱠᱚᱞ ᱠᱚ ᱚᱝᱠᱟ ᱫᱚ ᱚᱲᱟᱜ ᱥᱩᱨ ᱨᱮᱫᱚ ᱵᱟᱹᱱᱩᱜᱼᱟ ᱾ ᱟᱫᱚ ᱟᱞᱮ ᱫᱚ ᱨᱟᱥᱛᱟ ᱫᱷᱟᱨᱮ ᱨᱮᱜᱮ ᱥᱟᱨᱟ ᱟᱫᱚ ᱚᱸᱵᱮ ᱦᱚᱸ ᱫᱟᱜᱽ ᱫᱚ ᱡᱚᱨᱚᱜ ᱜᱮᱭᱟ ᱾ ᱚᱸᱰᱮ ᱠᱷᱚᱱ ᱜᱮ ᱫᱟᱜᱽ ᱞᱮ ᱟᱹᱜᱩᱭ ᱜᱮᱭᱟ ᱾
ᱚ ᱟᱪᱪᱷᱟ ᱛᱚᱵᱮ ᱚᱯᱮ ᱥᱮᱱ ᱫᱚ ᱱᱚᱜ-ᱚᱭ ᱮᱸᱻ ᱩᱸᱻ ᱡᱟᱦᱟᱸ ᱫᱚ ᱯᱟᱹᱦᱤᱞ ᱦᱚᱸᱜᱼᱚᱭ ᱛᱟᱦᱮᱸ ᱠᱟᱱᱟ ᱮᱸ ᱦᱚᱸᱜ ᱚᱝᱠᱟ ᱛᱟᱨ ᱞᱟᱭᱤᱱ ᱠᱚ ᱛᱟᱦᱮᱸ ᱠᱟᱱᱟ ᱦᱳᱭᱥᱮ ᱱᱤᱛᱟᱜ ᱫᱚ ᱠᱮᱵᱤᱞ ᱞᱟᱭᱤᱱ ᱠᱟᱜ ᱠᱚ ᱟᱞᱮ ᱥᱮᱜ ᱢᱟ ᱱᱮᱛᱟᱨ ᱢᱟ ᱟᱹᱰᱤ ᱫᱤᱱ ᱢᱟᱲᱟᱝ ᱠᱷᱚᱱ ᱜᱮ ᱠᱮᱵᱮᱤᱞ ᱞᱟᱹᱭᱤᱱᱤ ᱠᱚ ᱠᱚᱨᱟᱣ ᱟᱠᱟᱜᱼᱟ ᱾ ᱦᱩᱯ ᱠᱚᱫᱚ ᱵᱟᱝ ᱜᱟᱱᱚᱜᱼᱟ, ᱟᱫᱚ ᱟᱯᱮᱥᱮᱱ ᱜᱮ ᱦᱚᱸᱜᱼᱚᱝᱠᱟᱭ ᱠᱮᱵᱤᱞ ᱞᱟᱹᱭᱤᱱ ᱥᱮ ᱦᱚᱸᱜᱼᱚᱝᱠᱟ ᱛᱟᱨ ᱞᱟᱹᱭᱤᱱ ᱠᱩ ᱠᱟᱨᱮᱱᱴ ᱠᱚ ᱢᱮᱱᱟᱜ ᱟᱠᱟᱜ ᱜᱮᱭᱟ ᱟᱯᱮᱥᱮᱱ ᱫᱚ ᱚᱠᱟ ᱞᱮᱠᱟ?
ᱦᱮᱸ ᱟᱞᱮ ᱫᱚ ᱚᱱᱟ ᱡᱟᱦᱟᱸ ᱠᱮᱵᱤᱞ ᱞᱟᱹᱭᱤᱱ ᱮᱢ ᱞᱟᱹᱭ ᱠᱮᱜ-ᱟ ᱚᱱᱟ ᱫᱚ ᱚᱠᱷᱚᱱ ᱟᱹᱣᱨᱤ ᱠᱚ ᱵᱟᱹᱭᱥᱟᱹᱣ ᱟᱞᱮᱭᱟ᱾ ᱟᱫᱚ ᱮᱢᱱᱤ ᱱᱚᱝᱠᱟ ᱦᱩᱯᱷ ᱠᱟᱛᱮ ᱦᱚᱸ ᱡᱩᱞ ᱜᱟᱱᱚᱜ ᱜᱮᱭᱟ ᱟᱨ ᱥᱚᱦᱨᱟ ᱥᱚᱨᱠᱟᱨ ᱯᱟᱦᱴᱟ ᱠᱷᱚᱱᱟᱜ ᱡᱟᱦᱟᱸ ᱢᱤᱴᱟᱨ ᱠᱚᱠᱚ ᱮᱢ ᱮᱢ ᱠᱟᱱᱟ ᱟᱫᱚ ᱟᱜᱩᱭᱟ ᱟᱨ ᱠᱟᱨᱮᱱ ᱵᱤᱨ ᱠᱚ ᱫᱚ ᱞᱟᱜᱟᱜ ᱜᱮᱭᱟ
ᱟᱪᱪᱷᱟ ᱟᱪᱪᱷᱟ ᱚᱸ ᱵᱩᱡᱷᱟᱹᱣ᱾ ᱵᱩᱡᱷᱟᱹᱣ ᱠᱮᱫᱟᱞᱤᱧ ᱛᱚᱵᱮ ᱮᱝᱠᱷᱟᱱ ᱫᱚ ᱟᱨᱚ ᱛᱚᱵᱮ ᱚᱱᱟ ᱢᱟ ᱠᱟᱱ ᱜᱮᱭᱟ ᱟᱫᱚ ᱦᱚᱸᱜᱼ ᱚᱝᱠᱟ ᱟᱸ ᱥᱚᱞᱟᱨ ᱞᱟᱹᱭᱤᱴ ᱠᱚ ᱥᱮ ᱦᱚᱸᱜᱼᱚᱝᱠᱟ ᱮᱸ ᱨᱳᱰᱥ ᱞᱟᱹᱭᱤᱴ ᱠᱚᱫᱚ ᱦᱚᱸᱜᱼᱚᱭ ᱟᱸᱛᱩ ᱠᱚᱨᱮ ᱫᱚ ᱠᱚ ᱮᱢ ᱠᱟᱱᱟ ᱥᱮ ᱵᱟᱝ ᱟᱞᱮ ᱥᱮᱫ ᱟᱭᱢᱟ ᱡᱟᱹᱥᱛᱤ ᱜᱮ ᱧᱮᱞᱚᱜ, ᱦᱚᱸᱜ-ᱚᱭ ᱥᱳᱞᱟᱨ ᱞᱟᱹᱭᱤᱴ ᱨᱩᱴ ᱞᱟᱹᱭᱤᱴ ᱠᱚᱢᱟ ᱠᱚ ᱮᱢ ᱠᱟᱱ ᱜᱮᱭᱟ᱾
ᱦᱮᱸ ᱥᱳᱞᱟᱨ ᱫᱚᱠᱚ ᱵᱟᱹᱭᱥᱟᱹᱣ ᱠᱟᱜ ᱞᱮᱜᱮᱭᱟ ᱚᱱᱟ ᱫᱟᱜ ᱴᱟᱹᱝᱠᱤ ᱥᱟᱹᱭᱤᱰ ᱥᱮᱜ ᱨᱮ ᱟᱫᱚ ᱛᱟᱦᱮᱞᱮ ᱚᱱᱟ ᱠᱚ ᱚᱞ ᱡᱟᱦᱟᱸ ᱴᱤᱠᱤ ᱦᱮᱸᱱᱟᱜ ᱫᱚ, ᱚᱱᱟ ᱫᱚ ᱥᱚᱵᱽ ᱥᱩᱢᱚᱭ ᱜᱮ ᱪᱟᱹᱞᱩᱣᱟᱜ ᱜᱮᱭᱟᱞᱮ ᱟᱞᱮ ᱱᱤᱡᱟᱹ ᱦᱚᱲ ᱜᱮ᱾ ᱟᱨᱦᱚᱸᱞᱮ ᱪᱟᱵᱟᱜᱼᱟ ᱛᱚᱠᱷᱚᱱ ᱜᱮᱞᱮ ᱪᱟᱹᱞᱩᱭ ᱜᱮᱭᱟ ᱫᱟᱜ ᱫᱚ ᱠᱟᱨᱮᱱ ᱞᱤᱫᱤᱧ ᱛᱟᱦᱮᱸᱫ᱾
ᱵᱟᱝ ᱟᱫᱚ ᱚᱱᱟ ᱫᱚ ᱵᱟᱹᱞᱤᱧ ᱞᱟᱹᱭ ᱮᱫᱟ ᱦᱚᱸᱜᱼᱚᱭ ᱨᱳᱰ ᱥᱟᱹᱭᱤᱰ ᱞᱟᱹᱭᱤᱴ ᱠᱚ ᱞᱟᱹᱭᱼᱟ ᱦᱳᱭᱥᱮ, ᱚᱱᱟ ᱨᱳᱰ ᱥᱟᱹᱭᱤᱰ ᱞᱟᱹᱭᱤᱴ ᱠᱚᱫᱚ ᱟᱯᱮ ᱥᱮᱫ ᱫᱚ ᱢᱮᱱᱟᱜ-ᱟ ᱥᱮ ᱵᱟᱹᱱᱩᱜᱼᱟ?
ᱠᱚᱲᱟ ᱦᱚᱲ ᱚᱱᱟ ᱡᱟᱦᱟᱸ ᱟᱞᱮᱭᱟᱜ ᱡᱟᱦᱟᱸ ᱨᱮ ᱚᱱᱟ ᱴᱟᱹᱝᱠᱤ ᱠᱚ ᱵᱟᱹᱭᱥᱟᱹᱣ ᱟᱠᱟᱫ ᱫᱚ ᱥᱮ ᱥᱳᱞᱟᱨ ᱠᱚ ᱵᱟᱹᱭᱥᱟᱹᱣ ᱟᱠᱟᱫ ᱫᱚ ᱢᱤᱫ
ᱵᱟᱹᱭᱥᱟᱹᱣ ᱟᱠᱟᱜ ᱠᱚ ᱦᱟᱸᱜ ᱛᱟᱦᱮᱸᱱ᱾
ᱟᱪᱪᱷᱟ ᱵᱩᱡᱷᱟᱹᱣ ᱫᱟᱲᱤᱫ, ᱦᱳᱭ ᱟᱞᱮ ᱥᱮᱱ ᱦᱚᱸ ᱚᱸᱠᱟ ᱠᱚ ᱵᱟᱹᱭᱥᱟᱹᱣ ᱟᱠᱟᱜ ᱜᱮᱭᱟ ᱞᱟᱹᱭᱤᱴ ᱠᱚᱫᱚ᱾ ᱜᱳᱴᱟ ᱠᱩᱞᱦᱤ ᱮᱠᱫᱚᱢ ᱨᱳᱰ ᱫᱷᱟᱨᱮ ᱫᱷᱟᱨᱮ ᱛᱮᱠᱚ ᱵᱟᱹᱭᱥᱟᱹᱣ ᱟᱠᱟᱜᱼᱟ᱾ ᱮᱸ ᱱᱮᱛᱟᱨ ᱫᱚ ᱢᱟᱱᱮ ᱯᱟᱹᱦᱤᱞ ᱠᱷᱚᱡ ᱜᱮ ᱵᱟᱹᱭᱥᱟᱹᱣ ᱫᱚᱠᱚ ᱵᱟᱹᱭᱥᱟᱹᱣ ᱟᱠᱟᱜᱼᱟ ᱚᱸᱠᱟ ᱞᱟᱹᱭᱤᱴ ᱛᱚ ᱟᱨ ᱚᱱᱟ ᱠᱚᱞᱮ ᱵᱟᱹᱭᱥᱟᱹᱣ ᱟᱠᱟᱫ ᱛᱮ ᱟᱹᱰᱤ ᱵᱷᱟᱹᱞᱤ ᱦᱩᱭ ᱠᱟᱱᱟ ᱪᱮᱫᱟᱜ ᱥᱮ, ᱚᱸᱠᱟᱜ ᱥᱳᱞᱟᱨ ᱞᱟᱹᱭᱤᱴ ᱠᱚ ᱵᱟᱹᱭᱥᱟᱹᱣ ᱠᱟᱛᱮᱜ, ᱛᱟᱦᱮᱸᱱ ᱠᱩ ᱵᱟᱝ ᱛᱟᱦᱮᱸᱱ ᱨᱮᱦᱚᱸ ᱦᱚᱸᱜᱼᱚᱸᱭ ᱮᱸ ᱛᱟᱨᱟᱥ ᱛᱮ ᱥᱮ ᱦᱚᱸᱜᱼᱚᱝᱠᱟ ᱥᱤᱛᱩᱝ ᱛᱟᱹᱨᱟᱥ ᱛᱮ ᱮᱸ ᱪᱟᱡᱽ ᱠᱟᱛᱮᱡ ᱦᱚᱸ ᱚᱱᱟ ᱠᱚ ᱵᱷᱟᱞᱮ ᱡᱩᱞᱩᱜ ᱛᱟᱦᱮᱱᱟ ᱦᱳᱭ ᱥᱮ ᱵᱮᱴᱨᱤ ᱠᱚ ᱮᱢ ᱢᱮᱱᱟᱜ ᱟᱠᱟᱫᱟ ᱟᱫᱚ ᱚᱝ- ᱠᱟ ᱜᱮ ᱟᱯᱮᱥᱮᱱ ᱦᱚᱸ ᱦᱚᱸᱜᱼᱚᱝᱠᱟ ᱠᱚ ᱮᱢ ᱟᱠᱟᱜᱼᱟ ᱥᱮ ᱵᱟᱝ?
ᱦᱮᱸ ᱚᱝᱠᱟ ᱢᱟ ᱥᱩᱫᱷᱩ ᱟᱞᱮ ᱴᱷᱮᱡ ᱫᱚ ᱫᱟᱜ ᱜᱮ ᱨᱟᱠᱟᱵᱼᱟ ᱤᱱᱟᱹ ᱜᱮ ᱟᱨ ᱟᱨ ᱚᱱᱟ ᱡᱟᱦᱟᱸ ᱵᱟᱨᱭᱟ ᱞᱟᱹᱭᱤᱴ ᱢᱮᱱᱟᱜᱼᱟ, ᱚᱱᱟ ᱜᱮ ᱟᱫᱚ ᱦᱚᱸᱜᱼᱚ ᱱᱚᱝᱠᱟ ᱫᱟᱜ ᱡᱟᱹᱯᱩᱫ ᱫᱤᱱ ᱫᱚ ᱦᱟᱸᱜ ᱠᱷᱟᱱ ᱚᱱᱟ ᱢᱟ ᱵᱟᱝ ᱡᱩᱞᱩᱜ ᱜᱮᱭᱟ ᱦᱮᱸ ᱥᱮ? ᱚᱱᱟ ᱢᱟ ᱥᱤᱛᱩᱝ ᱛᱟᱨᱟᱥ ᱵᱟᱭ ᱧᱟᱢ ᱞᱮᱠᱷᱟᱡ ᱫᱚ ᱪᱤᱠᱟᱹᱛᱮ ᱦᱩᱭᱩᱜᱼᱟ, ᱫᱟᱜ ᱦᱚᱸ ᱪᱤᱠᱟᱹᱛᱮ ᱨᱟᱠᱟᱵᱼᱟ᱾
ᱟᱪᱪᱷᱟ ᱟᱪᱪᱷᱟ ᱪᱚᱞᱮ ᱵᱩᱡᱷᱟᱹᱣ ᱠᱮᱫᱟ ᱞᱤᱧ, ᱦᱩᱸ ᱦᱳᱭ ᱟᱞᱮ ᱥᱮᱜ ᱦᱚᱸ ᱟᱞᱮ ᱥᱮᱱ ᱫᱚ ᱦᱟᱸᱜ ᱚᱸᱠᱟ ᱦᱚᱸᱜᱼᱚᱸᱭ ᱦᱟᱹᱞᱤ ᱦᱟᱹᱞᱤ ᱜᱮ ᱠᱚ ᱞᱟᱜᱟᱣ ᱟᱠᱟᱜ ᱦᱚᱸᱜᱼᱚᱸᱭ ᱥᱚᱨᱦᱟᱭ ᱨᱮ᱾ ᱨᱮᱭᱟᱜ ᱡᱟᱦᱟ ᱫᱚ ᱥᱮᱞᱚ ᱯᱟᱢᱯ ᱫᱚ ᱦᱳᱭ ᱥᱮ ᱟᱨ ᱢᱟᱲᱟᱝ ᱛᱮᱫᱚ ᱵᱟᱝ ᱛᱟᱦᱮᱸ ᱠᱟᱱᱟ ᱟᱨ ᱥᱳᱞᱟᱨ ᱞᱟᱭᱤᱴ ᱦᱚᱜ-ᱚᱭ ᱯᱟᱹᱦᱤᱞ ᱠᱷᱚᱱ ᱜᱮ ᱛᱟᱦᱮᱸ ᱠᱟᱱᱟ᱾ ᱱᱤᱛ ᱫᱷᱟᱹᱵᱤᱡ ᱦᱚᱸ ᱢᱮᱱᱟᱜ ᱟᱠᱟᱫ ᱜᱮᱭᱟ ᱚᱱᱱᱟ ᱢᱮᱱᱟᱜ ᱠᱟᱫ ᱛᱟᱞᱮ ᱜᱮᱭᱟ ᱟᱨ ᱦᱟᱯᱮᱱ ᱫᱤᱱ ᱨᱮᱦᱚᱸ ᱛᱮᱦᱮᱱ ᱜᱮᱭᱟ ᱪᱮᱫᱟᱜ ᱥᱮ ᱚᱱᱟᱜᱮ ᱵᱷᱟᱹᱜᱤ ᱟᱨ ᱤᱞᱮᱠᱴᱨᱤᱠ ᱠᱚᱦᱚᱸ ᱠᱚᱢ ᱠᱷᱚᱨᱪᱟ᱾ ᱥᱤᱛᱩᱝ ᱛᱮᱜᱮ ᱱᱟᱯᱟᱭᱚᱜ-ᱟ ᱚᱱᱟᱛᱮ ᱪᱟᱡᱚᱜ ᱠᱟᱛᱮ ᱱᱚᱜ-ᱚᱭ ᱢᱟᱨᱥᱟᱞᱚᱜ ᱠᱟᱱᱟ ᱟᱫᱚ ᱚᱱᱟ ᱫᱚ ᱚᱱᱟ ᱢᱤᱫᱴᱮᱱ ᱪᱟᱨᱡ ᱴᱟᱭᱤᱢ ᱛᱟᱸᱦᱮᱱ ᱠᱟᱱ ᱛᱟᱭᱟ, ᱚᱱᱟ ᱚᱠᱛᱚᱨᱮ ᱡᱚᱫᱤ ᱟᱭᱟᱜ ᱪᱟᱨᱡ ᱪᱟᱵᱟᱜ-ᱟ᱾ ᱮᱱᱠᱷᱟᱱ ᱫᱚ ᱚᱱᱟ ᱫᱚ ᱟᱡ ᱛᱮᱜᱮ ᱟᱲᱤᱡᱚᱜ ᱠᱟᱱᱟ ᱦᱳᱭᱥᱮ, ᱟᱫᱚ ᱚᱱᱟ ᱫᱚ ᱚᱝᱠᱟ